ᱦᱮᱸ ᱡᱚᱦᱟᱨ ᱜᱮ ᱜᱚᱢᱠᱮ, ᱥᱟᱣᱩᱱ ᱵᱮᱱ ᱟᱸᱡᱚᱢ ᱫᱟᱛᱚ?
ᱦᱳᱭ ᱦᱳᱭ ᱟᱹᱰᱤ ᱵᱷᱤᱛᱨᱤ ᱨᱮᱞᱤᱧ ᱟᱸᱡᱚᱢᱮᱫ ᱛᱟᱵᱮᱱᱟ ᱠᱟᱹᱴᱤᱡ ᱱᱮᱴᱚᱣᱟᱨᱠ ᱥᱮᱫ ᱪᱟᱞᱟᱜ ᱵᱮᱱ
ᱟᱪᱪᱷᱟ ᱟᱪᱪᱷᱟ ᱪᱷᱟ ᱜᱚᱢᱠᱮ
ᱪᱤᱫ ᱵᱤᱱ ᱪᱤᱠᱟᱹᱭᱮᱫᱟ ᱜᱚᱢᱠᱮ ᱱᱤᱛᱳᱜ ᱫᱚ?
ᱦᱮᱸᱛᱚᱜ ᱱᱤᱛᱚᱜ ᱵᱤᱱ ᱟᱸᱡᱚᱢ ᱫᱟ ᱜᱚᱝᱠᱮ
ᱦᱳᱭ ᱦᱳᱭ ᱱᱤᱛ ᱫᱚᱞᱮ ᱟᱸᱡᱚᱢ ᱧᱟᱢ ᱫᱟ᱾
ᱟᱪᱪᱷᱟ ᱞᱮᱹᱭ ᱵᱤᱱ ᱛᱟᱦᱚᱞᱮ
ᱜᱚᱝᱠᱮ ᱛᱟᱦᱚᱞᱮ ᱪᱮᱫ ᱵᱤᱱ ᱪᱤᱠᱟᱹᱭ ᱫᱟ ᱱᱤᱛ ᱫᱚ?
ᱱᱤᱛ ᱫᱚ ᱱᱚᱜᱼᱚᱭ ᱞᱤᱧ ᱫᱩᱲᱩᱵ ᱵᱟᱲᱟᱣ ᱠᱟᱱᱟ᱾
ᱚ ᱫᱟᱠᱟ ᱠᱚᱫᱚᱵᱮᱱ ᱡᱚᱢ ᱵᱟᱲᱟ ᱠᱮᱫᱟ ᱥᱮ ᱟᱹᱣᱨᱤ?
ᱦᱮᱸ ᱫᱟᱠᱟ ᱠᱚᱫᱚ ᱞᱤᱧ ᱡᱚᱢ ᱵᱟᱲᱟ ᱟᱠᱟᱫ ᱜᱮᱭᱟ, ᱛᱟᱦᱚᱞᱮ ᱟᱹᱵᱤᱱ ᱫᱚᱵᱤᱱ ᱡᱚᱢ ᱠᱟᱜ ᱜᱮᱭᱟ ᱥᱮ ᱵᱟᱝ?
ᱦᱳᱭ ᱟᱹᱞᱤᱧ ᱦᱚᱸ ᱡᱚᱢ ᱠᱟᱛᱮᱫ ᱜᱮ ᱞᱤᱧ ᱫᱩᱲᱩᱵ ᱵᱟᱲᱟ ᱫᱩᱲᱩᱵ ᱡᱤᱨᱟᱹᱵᱟᱲᱟ ᱟᱠᱟᱱᱟ᱾
ᱟᱪᱪᱷᱟ ᱛᱟᱦᱚᱞᱮ ᱜᱚᱞᱯᱚ ᱢᱟᱛᱚ ᱟᱹᱰᱤᱜᱟᱱ ᱜᱮᱞᱤᱧ ᱜᱚᱞᱯᱚ ᱠᱮᱫᱟ ᱟᱹᱰᱤ ᱨᱚᱠᱚᱢ ᱛᱟᱦᱚᱞᱮ, ᱟᱹᱵᱤᱱ ᱠᱟᱹᱴᱤᱡ ᱞᱟᱹᱭ ᱵᱤᱱ ᱛᱟᱦᱚᱞᱮ ᱪᱮᱫ ᱴᱚᱯᱤᱠ ᱛᱮ ᱜᱚᱞᱯᱷᱚ ᱞᱮᱠᱷᱟᱱ ᱵᱷᱟᱜᱮ ᱵᱩᱡᱷᱟᱹᱜ-ᱟ᱾
ᱪᱮᱫ ᱴᱚᱯᱤᱠ ᱦᱳ ᱚᱱᱠᱟ ᱯᱚᱨᱚᱵᱽ ᱠᱚ ᱜᱟᱞ ᱢᱟᱨᱟᱣ ᱦᱩᱭᱩᱜᱼᱟ, ᱵᱟᱦᱟ ᱥᱚᱨᱚᱦᱟᱭ
ᱟᱹᱵᱤᱱ ᱢᱟᱱᱮ ᱡᱷᱚᱛᱚ ᱨᱚᱠᱚᱢ ᱜᱮᱛᱚ ᱜᱮᱛᱚ ᱵᱤᱱ ᱜᱚᱞᱯᱚ ᱠᱟᱫ ᱜᱮᱭᱟ, ᱛᱟᱣ ᱪᱮᱫ ᱠᱚ ᱵᱟᱹᱠᱤ ᱢᱮᱱᱟᱜ ᱛᱟᱵᱤᱱ ᱜᱮᱭᱟ?
ᱫᱚ ᱵᱟᱹᱞᱤᱧ ᱞᱟᱹᱭ ᱫᱟᱲᱮᱜ ᱭᱟᱜ ᱠᱟᱱᱟ ᱚᱱᱠᱟ ᱞᱮᱠᱟ ᱩᱭᱦᱟᱹᱨ ᱠᱚ ᱵᱟᱱᱩᱜ ᱡᱷᱚᱛᱚ ᱜᱮᱞᱤᱧ ᱠᱚᱢ ᱵᱮᱥᱤ ᱠᱚᱢ ᱵᱮᱥᱤ ᱜᱚᱞᱯᱚ ᱫᱚ ᱦᱩᱭ ᱠᱟᱱᱟ᱾
ᱟᱪᱪᱷᱟ ᱟᱪᱪᱷᱟ,
ᱟᱵᱮᱱ ᱜᱮ ᱡᱩᱫᱤ ᱫᱤᱥᱟᱹ ᱢᱮᱱᱟᱜ ᱛᱟᱵᱮᱱ ᱠᱷᱟᱡ ᱫᱚ ᱟᱵᱮᱱ ᱜᱮ ᱢᱟ ᱴ ᱥᱟᱛᱟᱢ ᱛᱮ ᱨᱚᱯᱚᱲ ᱞᱮᱱᱠᱟᱱ ᱵᱷᱟᱜᱮᱼᱟ?
ᱪᱮᱫ ᱫᱚ ᱞᱤᱧ ᱞᱟᱹᱭᱟ ᱡᱷᱚᱛᱚ ᱨᱚᱠᱚᱢ ᱜᱮ ᱜᱚᱞ ᱯᱷᱚ ᱫᱚ ᱞᱤᱧ ᱜᱚᱞ ᱯᱷᱚ ᱠᱟᱫᱟ, ᱛᱟᱦᱞᱮ ᱞᱟᱹᱭ ᱵᱮᱱ ᱛᱟᱦᱞᱮ ᱤᱭᱟᱹ ᱦᱟᱹᱰᱤ ᱯᱟᱹᱣᱨᱟᱹ ᱫᱤᱭᱮ ᱜᱮ, ᱛᱟᱦᱞᱮ ᱦᱟᱹᱰᱤ ᱯᱟᱹᱣᱨᱟᱹ ᱠᱚ ᱫᱚ ᱵᱤᱱ ᱧᱩᱭ ᱜᱮᱭᱟ ᱥᱮ ᱵᱟᱝ?
ᱚᱱᱠᱟ ᱞᱮᱠᱟ ᱫᱚ ᱵᱟᱝ ᱜᱮ ᱧᱩᱢ ᱵᱟᱲᱟ ᱵᱟᱝ ᱦᱩᱭᱩᱜ ᱠᱟᱱ ᱜᱮᱭᱟ, ᱱᱤᱝᱠᱟᱱ ᱦᱚᱲ ᱫᱚ ᱡᱮᱦᱮᱛᱩ ᱚᱞᱚᱜ ᱯᱟᱲ ᱦᱟᱣ ᱨᱮ ᱡᱚᱯ ᱲᱟᱣ ᱢᱮᱱᱟᱜ ᱱᱤᱝᱠᱟᱱ ᱱᱤᱛ ᱱᱤᱛ ᱱᱤᱛᱚᱜ ᱫᱚ ᱚᱞᱚᱜ ᱯᱟᱲᱦᱟᱜ ᱨᱮ ᱡᱚᱯᱲᱟᱣ ᱢᱮᱱᱟᱜ ᱠᱟᱫ ᱞᱤᱧᱟᱹ ᱚᱱᱠᱟ ᱞᱮᱠᱟ ᱫᱚ ᱵᱟᱝ ᱧᱩ ᱵᱟᱲᱟ ᱦᱩᱭᱩᱜ ᱛᱟᱦᱮᱸᱱᱟ᱾ ᱟᱹᱵᱤᱱ ᱜᱮ?
ᱵᱟᱝ-ᱟ ᱟᱫᱚ ᱵᱟᱝ ᱟᱫᱚ ᱡᱚᱠᱷᱚᱱ ᱡᱟᱦᱟᱸᱱᱟᱜ ᱡᱮᱢᱚᱱ ᱚᱱᱩᱥᱴᱷᱟᱱ ᱥᱮ ᱟᱵᱚᱣᱟᱜ ᱵᱤ ᱢᱟᱱᱮ ᱵᱤᱦᱟᱹ ᱵᱟᱯᱞᱟ ᱠᱚ ᱢᱮᱱᱟᱜᱼᱟ ᱥᱮ ᱛᱚᱠᱷᱚᱱ ᱧᱩᱭ ᱜᱮᱭᱟᱵᱤᱱ ᱥᱮ ᱵᱟᱝ ᱛᱚᱠᱷᱚᱱ?
ᱵᱟᱝ ᱵᱟᱝ ᱛᱚᱠᱷᱚᱱ ᱦᱚᱸ ᱵᱟᱝ ᱧᱩᱵᱟᱲᱟ ᱦᱩᱭᱩᱜ ᱜᱮᱭᱟ᱾
ᱚ ᱟᱹᱰᱤ ᱱᱟᱯᱟᱭ ᱛᱟᱦᱚᱞᱮ ᱟᱹᱵᱤᱱ ᱨᱮᱱ ᱡᱚᱴᱟᱣ ᱠᱚᱠᱚ ᱧᱩᱭ ᱜᱮᱭᱟ᱾
ᱦᱳᱭ ᱡᱚᱴᱟᱣ ᱠᱚᱫᱚᱠᱚ ᱧᱩ ᱵᱟᱲᱟᱭ ᱜᱮᱭᱟ ᱠᱚᱢ ᱵᱮᱥᱤ
ᱛᱟᱦᱚᱞᱮ ᱩᱱᱠᱩ ᱠᱚ ᱧᱩᱭ ᱜᱮ ᱛᱟᱦᱮᱸᱫ ᱫᱚ ᱪᱮᱫᱞᱠᱟ ᱠᱚ ᱵᱩᱡᱷᱟᱹᱣ ᱜᱮ ᱛᱟᱦᱮᱸᱫ ᱢᱟᱱᱮ ᱵᱟᱹᱵᱤᱱ ᱠᱩᱞᱤ ᱵᱟᱲᱟ ᱟᱠᱟᱫ ᱠᱚᱜᱮᱭᱟ ᱧᱩ ᱠᱟᱛᱮᱫ ᱪᱮᱫ ᱞᱮᱠᱟ ᱠᱟᱹᱴᱤᱡ ᱪᱮᱫ ᱞᱮᱠᱟ ᱵᱩᱡᱷᱟᱹᱜ ᱜᱮᱭᱟ
ᱧᱩ ᱵᱚᱞᱛᱮ ᱩᱱᱠᱩ ᱫᱚ ᱨᱟᱹᱥᱠᱟᱹ ᱡᱟᱞᱟ ᱠᱚ ᱧᱩᱭᱟ ᱟᱫᱚ ᱡᱟᱦᱟᱸᱭ ᱫᱚᱢᱮ ᱵᱟᱹᱲᱛᱤ ᱠᱟᱭ ᱩᱱᱠᱩ ᱩᱱᱠᱩ ᱫᱚᱵᱮᱱ ᱵᱩᱡᱷᱟᱹᱣ ᱫᱟᱲᱮᱭᱟᱜ ᱠᱟᱱ ᱜᱮᱭᱟ ᱥᱮ ᱪᱮᱫ ᱞᱮᱠᱟ ᱚᱵᱚᱥᱛᱟ ᱡᱟᱹᱥᱛᱤ ᱡᱩᱫᱤ ᱵᱮᱱ ᱧᱩᱭᱟ
ᱦᱮᱸ
ᱦᱩᱸ ᱟᱫᱚ ᱟᱵᱮᱱ ᱜᱮᱵᱮᱱ ᱧᱩ ᱵᱟᱲᱟᱭᱟ ᱥᱮ ᱵᱟᱝ ᱛᱟᱦᱚᱞᱮ ᱠᱟᱹᱴᱤᱡ ᱧᱩ ᱡᱚᱢ ᱵᱟᱲᱟᱭ ᱜᱮᱭᱟᱵᱮᱱ ᱥᱮ ᱵᱟᱝ ᱠᱟᱹᱴᱤᱡ
ᱵᱟᱝᱟ ᱵᱟᱝᱟ ᱟᱹᱞᱤᱧ ᱦᱚᱸ ᱟᱹᱵᱤᱱ ᱞᱮᱠᱟᱱ ᱜᱮ ᱚᱞᱚᱜ ᱯᱟᱲᱦᱟᱜ ᱜᱤᱫᱽᱨᱟᱹ ᱟᱫᱚ ᱟᱹᱞᱤᱧ ᱦᱚᱸ ᱧᱩ ᱠᱟᱛᱮᱫ ᱢᱟ ᱵᱟᱹᱞᱤᱧ ᱧᱮᱞ ᱠᱟᱫᱟ ᱛᱟᱣ ᱦᱟᱺᱰᱤ ᱯᱟᱹᱣᱨᱟᱹ ᱯᱟᱹᱣᱨᱟᱹ ᱫᱤᱠ ᱫᱤᱭᱮ ᱠᱟᱹᱴᱤᱡ ᱞᱤᱧ ᱟᱹᱵᱤᱱ ᱴᱷᱮᱱ ᱞᱤᱧ ᱠᱩᱞᱤ ᱡᱚᱝ ᱠᱟᱱᱟ ᱛᱟᱨ ᱡᱚᱱᱱᱚ ᱞᱤᱧ ᱠᱩᱞᱤ ᱠᱮᱫ ᱵᱤᱱᱟ
ᱮᱱᱛᱮ ᱨᱮᱦᱚ ᱧᱩ ᱵᱟᱲᱟ ᱫᱚ ᱵᱟᱝ ᱦᱩᱭᱩᱜ ᱛᱟᱦᱮᱸᱱᱟ ᱟᱫᱚ ᱢᱚᱱᱮ ᱫᱚ ᱢᱮᱱᱟᱜᱼᱟ ᱡᱮ ᱢᱚᱴᱟᱢᱩᱴᱤ ᱦᱮᱸ ᱱᱤᱱᱟᱹᱜ ᱵᱚᱭᱮᱥ ᱨᱮᱫᱚ ᱚᱠᱟ ᱞᱮᱠᱟ ᱧᱩ ᱵᱟ ᱵᱟᱲᱟ ᱵᱟᱝ ᱜᱟᱱᱚᱜᱼᱟ ᱯᱚᱨᱮᱛᱮ ᱧᱮᱞ ᱦᱩᱭᱩᱜᱼᱟ ᱡᱚᱠᱷᱚᱱ ᱢᱚᱴᱟᱢᱩᱴᱤ ᱳᱭ ᱡᱚᱠᱷᱚᱱ ᱥᱚᱝᱥᱟᱨ ᱠᱚ ᱦᱩᱭᱩᱜᱼᱟ ᱵᱟ ᱡᱚᱠᱷᱚᱱ ᱟᱨᱚ ᱚᱱᱠᱟ ᱯᱚᱨᱮᱨ ᱠᱷᱮᱛᱨᱚ ᱨᱮ ᱵᱟᱠᱷᱟᱱ ᱱᱤᱝᱠᱟᱹ ᱢᱟᱱᱮ ᱱᱤᱛᱚᱜ ᱡᱩᱣᱟᱹᱱ ᱚᱠᱛᱚ ᱨᱮᱫᱚ ᱵᱟᱝ
ᱟᱪᱪᱷᱟ ᱟᱪᱪᱷᱟ
ᱡᱷᱟᱹᱣ ᱠᱮᱫᱟ ᱵᱮᱱ
ᱜᱚᱢᱠᱮ ᱦᱚᱸᱜᱼᱚᱭ ᱡᱮ ᱟᱵᱚ ᱥᱚᱢᱟᱡᱽ ᱨᱮ ᱟᱹᱰᱤᱜᱟᱱ ᱦᱟᱸᱜᱮ ᱦᱟᱺᱰᱤ ᱯᱟᱹᱣᱨᱟᱹ ᱠᱚ ᱧᱩ ᱵᱟᱲᱟᱭ ᱜᱮᱭᱟ ᱟᱫᱚ ᱜᱚᱢᱠᱮ ᱱᱚᱣᱟᱨᱮ ᱟᱵᱤᱱ ᱪᱮᱫ ᱵᱮᱱ ᱞᱟᱹᱭᱟ ᱛᱤᱱᱟᱹᱜ ᱜᱟᱱ ᱵᱷᱟᱜᱮᱜ ᱠᱟᱱᱟ ᱵᱟ ᱛᱤᱱᱟᱹᱜ ᱜᱟᱱ ᱵᱟᱹᱲᱤᱡᱚᱜ ᱠᱟᱱᱟ ᱱᱚᱣᱟ ᱠᱟᱹᱴᱤᱡ ᱵᱤᱱ ᱞᱟᱹᱭᱟ
ᱟᱹᱞᱤᱧ ᱫᱚ ᱜᱚᱢᱠᱮ ᱱᱚᱣᱟ ᱜᱮᱞᱤᱧ ᱞᱟᱹᱭᱟ ᱦᱟᱺᱰᱤ ᱯᱟᱹᱣᱨᱟᱹ ᱧᱩ ᱛᱚ ᱦᱮᱞᱳ
ᱦᱚᱸᱦᱚᱸ ᱜᱚᱢᱠᱮ
ᱦᱮᱸ ᱜᱚᱢᱠᱮ ᱞᱟᱹᱭ ᱫᱟᱞᱤᱧ ᱡᱮ ᱦᱟᱺᱰᱤ ᱯᱟᱹᱣᱨᱟᱹ ᱧᱩ ᱠᱟᱛᱮᱜ ᱫᱚ ᱟᱹᱛᱷᱟᱹᱲᱤᱭᱟᱹ ᱫᱚ ᱢᱟᱱᱮ ᱚᱲᱟᱜ ᱦᱚᱲ ᱥᱚᱸᱜᱮ ᱥᱮ ᱵᱟᱭᱨᱮ ᱨᱮᱱ ᱦᱚᱲ ᱥᱚᱸᱜᱮ ᱫᱚ ᱠᱷᱟᱹᱯᱟᱹᱨᱤ ᱫᱚ ᱟᱹᱰᱤ ᱜᱮ ᱠᱷᱟᱨᱟᱯ ᱡᱤᱱᱤᱥ ᱠᱟᱱᱟ ᱪᱮᱫᱟᱜ ᱥᱮ ᱧᱩ ᱠᱟᱛᱮᱫ ᱡᱷᱚᱛᱚ ᱦᱚᱲ ᱟᱹᱰᱤᱜᱟᱱ ᱵᱚᱲᱚ ᱵᱚᱲᱚ ᱵᱚᱱ ᱵᱷᱩᱴᱴᱟᱹ ᱜᱮᱭᱟ ᱡᱮ ᱱᱤᱡᱮ ᱜᱮ ᱠᱟᱹᱴᱤᱡ ᱢᱟᱱᱮ ᱥᱟᱸᱬ ᱥᱟᱸᱬ ᱢᱚᱱᱮ ᱦᱩᱭᱩᱜ ᱜᱮᱭᱟ ᱡᱮ ᱤᱧ ᱜᱮ ᱢᱟᱱᱮ ᱵᱤᱥᱟᱞ ᱵᱚᱲᱚ ᱦᱤᱛᱚᱜ ᱫᱚ ᱟᱨᱠᱤ ᱠᱤᱱᱛᱩ ᱚᱱᱟ ᱠᱚᱫᱚ ᱩᱪᱤᱛ ᱵᱟᱝ ᱠᱟᱱᱟ
ᱦᱩᱸ ᱦᱩᱸ
ᱟᱫᱚ ᱧᱩ ᱫᱚ ᱧᱩᱭ ᱯᱮ ᱤᱧᱦᱩᱧ ᱞᱟᱹᱭᱟ ᱪᱮᱫᱟᱜ ᱥᱮ ᱟᱵᱚ ᱡᱚᱱᱢᱚ ᱨᱮ ᱛᱟᱵᱚᱱ ᱢᱟᱱᱮ ᱡᱟᱦᱟᱸ ᱵᱚᱱ ᱡᱚᱱᱢᱚ ᱠᱟᱱᱟ ᱛᱚᱠᱷᱚᱱ ᱦᱟᱺᱰᱤ ᱯᱟᱹᱣᱨᱟᱹ ᱛᱟᱵᱚᱱ ᱜᱩᱡᱩᱜ ᱚᱵᱫᱤ ᱛᱟᱵᱚᱱ ᱦᱟᱺᱰᱤ ᱯᱟᱹᱣᱨᱟᱹ ᱟᱫᱚ ᱦᱟᱺᱰᱤ ᱯᱟᱹᱣᱨᱟᱹ ᱧᱩ ᱫᱚ ᱵᱟᱹᱧ ᱢᱟᱱᱟᱭᱮᱫ ᱯᱮᱭᱟ ᱟᱹᱞᱤᱧ ᱫᱚ ᱱᱚᱣᱟ ᱜᱮᱞᱤᱧ ᱞᱟᱹᱭᱟ ᱧᱩ ᱫᱚ ᱧᱩᱭ ᱯᱮ ᱠᱤᱱᱛᱩ ᱞᱤᱢᱤᱴ ᱨᱮ ᱧᱩᱭ ᱯᱮ
ᱦᱩᱸ ᱦᱩᱸ
ᱛᱟᱦᱚᱞᱮ ᱟᱵᱤᱱᱟᱜ ᱢᱮᱱᱫᱚ ᱪᱮᱫ
ᱟᱹᱞᱤᱧ ᱦᱚᱸ ᱚᱱᱠᱟ ᱜᱮ ᱡᱮᱦᱛᱩ ᱱᱚᱣᱟ ᱫᱚ ᱯᱳᱭᱞᱳ ᱫᱚᱠᱚ ᱥᱤᱨᱡᱟᱹᱣ ᱞᱮᱫ ᱛᱟᱵᱚᱱᱟ ᱡᱮᱦᱮᱛᱩ ᱵᱚᱸᱜᱟ ᱵᱩᱨᱩ ᱞᱟᱹᱜᱤᱫ ᱛᱮᱜᱮ ᱟᱨ ᱵᱚᱸᱜᱟ ᱵᱩᱨᱩ ᱯᱤᱞᱪᱩ ᱦᱟᱲᱟᱢ ᱯᱤᱞᱪᱩ ᱵᱩᱲᱦᱤ ᱠᱤᱱ ᱚᱝᱠᱟᱠᱤᱱ ᱦᱮᱸ ᱛᱮᱭᱟᱨ ᱞᱮᱫ ᱛᱮ ᱩᱱᱠᱤᱱ ᱠᱤᱱ ᱧᱩ ᱜᱷᱩᱨᱟᱹᱣ ᱞᱮᱱᱛᱮ ᱵᱮᱵᱟᱹᱲᱤᱡ ᱠᱤᱱ ᱠᱟᱹᱢᱤ ᱞᱮᱫ ᱛᱮ ᱟᱹᱰᱤ ᱜᱟᱱ ᱵᱚᱱ ᱥᱟᱸᱜᱮ ᱠᱟᱱᱟ ᱦᱟᱺᱰᱤ ᱯᱟᱹᱣᱨᱟᱹ ᱠᱷᱟᱹᱛᱤᱨᱟᱱ ᱛᱮᱜᱮ ᱟᱫᱚ ᱟᱹᱞᱤᱧ ᱦᱚᱸᱞᱤᱧ ᱢᱮᱱᱟ ᱚᱱᱠᱟ ᱚᱡᱚᱛᱷᱟ ᱵᱮᱵᱚᱦᱟᱨ ᱫᱚ ᱢᱟᱱᱮ ᱵᱮᱵᱚᱦᱟᱨ ᱵᱮᱣᱦᱟᱨ ᱫᱚ ᱵᱟᱝ ᱵᱷᱟᱹᱜᱤᱭᱟ ᱚᱱᱠᱟᱜᱮ ᱡᱚᱠᱷᱚᱱ ᱡᱮᱢᱚᱱ ᱠᱟᱹᱴᱤᱡ ᱠᱟᱹᱴᱤᱡ ᱧᱩ ᱵᱟᱲᱟ ᱦᱩᱭᱱᱟ ᱛᱟᱯᱚᱨ ᱯᱚᱨᱚᱵᱽ ᱯᱟᱹᱞᱤ ᱠᱚᱨᱮ ᱤᱱᱟᱹᱜᱮ ᱡᱮ ᱧᱩ ᱧᱩ ᱠᱟᱛᱮᱜ ᱦᱟᱱᱤ ᱥᱟᱛᱮ ᱠᱷᱟᱹᱯᱟᱹᱨᱤ ᱱᱩᱭ ᱥᱟᱛᱮ ᱠᱷᱟᱹᱯᱟᱹᱨᱤ ᱱᱚᱣᱟ ᱠᱚᱫᱚ ᱵᱟᱭ ᱴᱷᱤᱠᱟ
ᱮᱠᱫᱚᱢ ᱮᱠᱫᱚᱢ ᱛᱟᱦᱚᱞᱮ ᱢᱮᱞᱟ ᱯᱟᱛᱟ ᱠᱚᱨᱮ ᱫᱚ ᱛᱟᱦᱚᱞᱮ ᱛᱟᱦᱚᱞᱮ ᱡᱟᱦᱟᱸᱭ ᱠᱚᱠᱚ ᱧᱩ ᱠᱟᱛᱮ ᱱᱚᱝᱠᱟ ᱠᱚ ᱠᱚᱸᱰᱮᱞ ᱠᱚᱜᱼᱟ ᱛᱟᱦᱚᱞᱮ ᱛᱟᱦᱚᱞᱮ ᱧᱮᱞ ᱟᱠᱟᱫ ᱠᱚᱜᱮᱭᱟᱵᱤᱱ ᱛᱚ
ᱦᱳᱭ ᱦᱳᱭ ᱧᱮᱞ ᱵᱟᱲᱟ ᱫᱚ ᱦᱩᱭ ᱟᱠᱟᱱ ᱜᱮᱭᱟ ᱦᱳᱭ ᱜᱚᱢᱠᱮ ᱧᱮᱞ ᱵᱟᱲᱟ ᱫᱚ ᱦᱩᱭ ᱟᱠᱟᱱ ᱜᱮᱭᱟ ᱚᱱᱠᱟ ᱠᱚ ᱠᱚᱸᱰᱮᱞ ᱠᱚᱜᱼᱟ ᱠᱚ
ᱚ ᱪᱟᱞᱟᱣ ᱵᱟᱲᱟ ᱟᱠᱟᱱ ᱜᱮᱭᱟᱵᱤᱱ ᱛᱚ ᱢᱮᱞᱟ ᱯᱟᱛᱟ ᱠᱚ ᱛᱟᱦᱚᱞᱮ
ᱦᱳᱭ ᱦᱳᱭ ᱪᱟᱞᱟᱣ ᱵᱟᱲᱟ ᱫᱚ ᱦᱩᱭ ᱠᱟᱱᱟ ᱚᱱᱟ ᱫᱚ ᱟᱹᱞᱤᱧ ᱫᱚᱞᱮ ᱵᱟᱝᱞᱤᱧ ᱠᱩᱥᱤᱜ ᱠᱟᱱᱟ ᱠᱟᱨᱚᱱ ᱟᱵᱚ ᱢᱟ ᱡᱮᱦᱮᱛᱩ ᱚᱱᱠᱟ ᱞᱮᱠᱟ ᱥᱚᱢᱟᱡᱽ ᱱᱤᱛ ᱦᱚᱸ ᱟᱹᱨᱤ ᱞᱟᱦᱟᱜ ᱛᱟᱵᱚᱱᱟ ᱵᱟ ᱡᱚᱛᱚ ᱦᱚᱲ ᱫᱚ ᱥᱮᱪᱮᱫ ᱵᱟᱵᱚᱱ ᱥᱮᱪᱮᱫ ᱟᱠᱟᱱᱟ ᱚᱱᱟ ᱞᱟᱹᱜᱤᱫ ᱛᱮ ᱟᱵᱚ ᱫᱚ ᱟᱹᱰᱤᱵᱚᱱ ᱱᱤᱫᱷᱟᱹᱱ ᱜᱮᱭᱟ ᱚᱞ ᱯᱟᱲᱦᱟᱣ ᱥᱮᱪᱮᱫ ᱛᱮ ᱫᱚ ᱟᱫᱚ ᱚᱱᱟ ᱠᱷᱟᱹᱛᱤᱨ ᱟᱛᱮᱞᱤᱧ ᱞᱟᱹᱭᱟ ᱡᱮᱦᱮᱛᱩ ᱟᱵᱚ ᱫᱚ ᱚᱱᱠᱟ ᱞᱮᱠᱟ ᱥᱚᱢᱟᱡᱽ ᱟᱹᱣᱨᱤ ᱞᱟᱜ ᱛᱟᱵᱚᱱᱟ ᱟᱨᱚ ᱡᱩᱫᱤ ᱚᱱᱠᱟ ᱠᱟᱛᱮ ᱵᱚᱱ ᱚᱱᱠᱟ ᱵᱟᱲᱟᱭᱟ ᱛᱟᱦᱚᱞᱮ ᱠᱷᱟᱱ ᱫᱚ ᱟᱨᱚ ᱪᱮᱫ ᱞᱮᱠᱟ ᱦᱩᱭᱩᱜᱼᱟ ᱚᱱᱟᱫᱚ ᱵᱟᱝ ᱡᱩᱛᱩᱜ ᱠᱟᱱ ᱞᱮᱠᱟᱞᱤᱧ ᱵᱩᱡᱷᱟᱹᱣᱮᱜ-ᱟ ᱟᱹᱞᱤᱧ ᱫᱚ ᱵᱩᱡᱷᱟᱹᱣ ᱠᱮᱫᱼᱟ ᱵᱮᱱ᱾ ᱦᱮᱸ ᱦᱮᱸ
ᱪᱮᱫ ᱞᱟᱭ ᱮᱫᱟ